ᱦᱮᱞᱚ
ᱦᱮᱞᱳᱻᱻ
ᱦᱮᱸ ᱡᱚᱦᱟᱨ ᱜᱮ ᱢᱟᱹᱭ
ᱡᱚᱦᱟᱨᱜᱮ ᱫᱟᱹᱭ
ᱟᱫᱚ ᱪᱮᱫ ᱠᱚᱯᱮ ᱪᱤᱠᱟᱹ ᱵᱟᱲᱟᱭᱫᱟ ᱡᱚᱢ ᱵᱟᱲᱟ ᱠᱚ ᱦᱩᱭᱱᱟ ᱥᱮ ᱵᱟᱝ?
ᱡᱚᱢ ᱵᱟᱲᱟ ᱠᱚᱫᱚ ᱦᱩᱭ ᱟᱠᱟᱱᱟ ᱫᱟᱹᱭ ᱟᱢᱟᱜ? ᱦᱩᱭ ᱠᱟᱱᱟ ᱥᱮ ᱵᱟᱝ?
ᱦᱮᱸ ᱦᱩᱭ ᱠᱟᱱᱟ ᱡᱚᱢ ᱠᱚᱫᱚ ᱟᱫᱚ ᱚᱲᱟᱜ ᱦᱚᱲ ᱪᱮᱫ ᱞᱮᱠᱟ ᱢᱮᱱᱟᱜ ᱠᱚᱣᱟ?
ᱚᱲᱟᱜ ᱦᱚᱲ ᱠᱚᱫᱚ ᱵᱷᱟᱜᱮ ᱜᱮᱭᱟ ᱠᱚ ᱫᱟᱹᱭ
ᱚᱻᱻ ᱱᱟᱯᱟᱭ ᱛᱮᱜᱮ ᱛᱟᱦᱮᱱ ᱯᱮ ᱟᱨ ᱚᱱᱛᱮ ᱫᱟᱜ ᱡᱟᱹᱲᱤ ᱠᱚᱫᱚ ᱚᱠᱟ ᱞᱮᱠᱟ ᱫᱟᱜ ᱮᱫ ᱜᱮᱭᱟᱭ ᱥᱮ ᱵᱟᱝᱼᱟ?
ᱫᱟᱜ ᱢᱟ ᱫᱟᱜ ᱠᱮᱜᱼᱟᱭ ᱵᱟᱨ, ᱯᱮ ᱫᱤᱱ ᱞᱟᱦᱟᱨᱮ
ᱚᱻ ᱛᱮᱦᱮᱱ ᱫᱚ ᱠᱟᱹᱡ ᱥᱤᱛᱩᱝ ᱠᱟᱫᱟᱭ ᱥᱮ ᱪᱮᱫ?
ᱦᱮᱸ ᱥᱤᱛᱩᱝ ᱟᱠᱟᱜᱼ ᱟᱭ
ᱚᱻᱻ ᱟᱫᱚ ᱱᱚᱛᱮ ᱦᱚᱸ ᱱᱮᱛᱟᱨ ᱢᱟ ᱟᱥᱟᱲ ᱵᱚᱸᱜᱟ ᱫᱤᱱ ᱟᱨ ᱱᱮᱛᱟᱨ ᱢᱟ ᱨᱚᱦᱚᱭ ᱟᱠᱚ ᱟᱫᱷᱟ ᱟᱯᱮᱥᱮᱫ ᱫᱚ ᱨᱚᱦᱚᱭ ᱠᱚᱫᱚ ᱮᱛᱚᱦᱚᱵ ᱮᱱᱟ ᱥᱮ ᱵᱟᱝ
ᱟᱹᱣᱨᱤ ᱟᱨᱤ ᱮᱦᱚᱵ ᱯᱟᱞᱮ ᱫᱟᱜ ᱜᱮ ᱟᱨᱤ ᱵᱷᱟᱜᱮ ᱡᱩᱛ ᱜᱮ ᱟᱨᱤ ᱡᱚᱨᱚᱜᱼᱟ
ᱚ ᱛᱚᱞᱟ ᱠᱚᱫᱚ ᱜᱤᱰᱤ ᱵᱟᱲᱟ ᱠᱟᱫᱟ ᱯᱮ ᱥᱮ ᱵᱟᱝᱼᱟ?
ᱦᱮᱸ ᱜᱤᱰᱤ ᱠᱟᱜᱼᱟ ᱞᱮ ᱟᱨ ᱠᱤᱪᱷᱩ ᱜᱩᱞᱟ ᱫᱚ ᱵᱟᱝᱞᱮ ᱜᱤᱰᱤ ᱠᱟᱜᱫᱼᱟ
ᱚ ᱟᱫᱚ ᱟᱯᱮ ᱥᱮᱫ ᱫᱚ ᱚᱠᱟᱞᱮᱠᱟ ᱠᱚ ᱦᱚᱨᱚᱜ ᱢᱟᱱᱮ? ᱱᱮᱛᱟᱨ ᱢᱟ ᱱᱟᱦᱟᱜ ᱡᱩᱜᱽ ᱨᱮᱢᱟ ᱴᱨᱟᱠᱴᱚᱨ ᱠᱚ ᱦᱮᱡ ᱠᱟᱱᱟ ᱟᱫᱚ ᱱᱟᱦᱮᱞ ᱜᱮ ᱛᱚ ᱠᱚ ᱥᱤ ᱵᱟᱲᱟᱭᱟ ᱥᱮ ᱱᱚᱝᱠᱟ ᱴᱨᱟᱠᱴᱚᱨ ᱠᱚᱛᱮ ᱜᱮ
ᱦᱩᱸᱻ ᱱᱚᱣᱟ ᱫᱚ ᱱᱮᱛᱟᱨ ᱫᱚ ᱴᱟᱠᱴᱟᱨ ᱠᱚᱛᱮᱜᱮ ᱟᱫᱚ ᱱᱟᱦᱮᱞ ᱠᱚᱼᱫᱚ ᱱᱮᱛᱟᱨ ᱫᱚ ᱵᱟᱝᱠᱚ ᱥᱤᱭᱮᱫᱟ ᱰᱟᱝᱨᱤ ᱠᱚᱦᱚᱸ ᱚᱱᱠᱟ ᱠᱚᱫᱚ ᱵᱟᱹᱱᱩᱜ ᱠᱚᱣᱟ
ᱦᱮᱸ ᱟᱫᱚ ᱟᱵᱚ ᱟᱵᱚᱜᱮ ᱡᱩᱫᱤ ᱟᱵᱚᱣᱟᱜ ᱥᱟᱶᱛᱟ ᱟᱨᱵᱚᱱ ᱦᱮᱸ ᱥᱟᱶᱛᱟ ᱨᱮᱱᱟᱜ ᱥᱟᱯᱟᱵ ᱠᱚ ᱡᱟᱦᱟᱸ ᱫᱚ ᱯᱟᱹᱦᱤᱞ ᱦᱟᱯᱲᱟᱢ ᱠᱚ ᱱᱟᱦᱮᱞ ᱠᱟᱛᱮ ᱠᱚ ᱥᱤ ᱟᱹᱜᱩᱣ ᱟᱠᱟᱫᱟ ᱚᱱᱟ ᱠᱚ ᱡᱩᱫᱤ ᱟᱵᱚ ᱵᱟᱝ ᱵᱚᱱ ᱵᱮᱵᱚᱦᱟᱨᱟ ᱛᱚ ᱟᱵᱚᱣᱟᱜ ᱥᱟᱶᱛᱟ ᱢᱟ ᱟᱸ ᱡᱟᱦᱟᱸ ᱱᱚᱶᱟ ᱟᱵᱚᱣᱟᱜ ᱥᱟᱶᱛᱟ ᱨᱮ ᱚᱠᱟ ᱠᱚ ᱪᱳᱞ ᱛᱟᱦᱮᱸ ᱠᱟᱱᱟ ᱚᱱᱟ ᱢᱟ ᱟᱫ ᱤᱫᱤᱜ ᱠᱟᱱᱟ ᱥᱮ ᱟᱫᱚ ᱚᱱᱟ ᱦᱚᱸ ᱫᱚᱨᱠᱟᱨ
ᱚ
ᱟᱫᱚ ᱛᱟᱦᱚᱞᱮ ᱱᱟᱦᱮᱞ ᱠᱚᱛᱮ ᱫᱚ ᱱᱮᱛᱟᱨ ᱫᱚ ᱵᱟᱠᱚ ᱥᱤ ᱵᱟᱲᱟᱭ ᱜᱮᱭᱟ ᱛᱟᱦᱚᱞᱮ
ᱦᱮᱸ ᱱᱮᱛᱟᱨ ᱫᱚ ᱟᱫᱚ ᱱᱟᱦᱚᱞ ᱫᱚ ᱵᱟᱹᱱᱩᱜ ᱟᱠᱟᱫᱟ ᱞᱮᱠᱟ ᱜᱮ ᱪᱟᱵᱟ ᱞᱮᱠᱟ ᱜᱮ
ᱟᱺᱻ ᱟᱫᱚ ᱟᱵᱚᱣᱟᱜ ᱥᱟᱶᱛᱟ ᱨᱮᱢᱟ ᱱᱚᱜᱼᱚᱭ ᱟᱵᱚ ᱥᱟᱱᱛᱟᱲ ᱛᱮ ᱟᱵᱚᱣᱟᱜ ᱟᱭᱳ ᱟᱲᱟᱝ ᱫᱚ ᱵᱟᱝ ᱨᱚᱲ ᱠᱟᱱᱟ ᱟᱫᱚ ᱚᱱᱛᱮ ᱫᱚ ᱚᱞ ᱪᱤᱠᱤᱛᱮ ᱚᱠᱟᱞᱮᱠᱟ ᱚᱞᱚᱜ ᱯᱟᱲᱦᱟᱣ ᱠᱚ ᱦᱩᱭᱩᱜ ᱠᱟᱱᱟ
ᱚ ᱦᱩᱭ ᱫᱚ ᱪᱟᱞᱟᱣ ᱫᱚ ᱪᱟᱞᱟᱜ ᱠᱟᱱᱟ
ᱟᱫᱚ ᱟᱛᱳ ᱠᱚᱨᱮ ᱚᱱᱠᱟ ᱟᱯᱮ ᱟᱛᱳ ᱠᱚᱨᱮ ᱠᱚ ᱚᱞ ᱯᱟᱲᱦᱟᱜ ᱠᱟᱱ ᱜᱮᱭᱟ ᱥᱮ ᱵᱟᱝᱟ ᱚᱞᱪᱤᱠᱤ ᱠᱚᱛᱮ
ᱯᱟᱲᱦᱟᱜ ᱠᱟᱱ ᱜᱮᱭᱟ ᱠᱚ
ᱯᱟᱲᱟᱣ ᱦᱚᱸ ᱫᱚᱨᱠᱟᱨ ᱪᱮᱫᱟᱜ ᱥᱮ ᱚᱱᱟ ᱫᱚ ᱟᱵᱚᱣᱟᱜ ᱟᱭᱳ ᱟᱲᱟᱝ ᱠᱟᱱᱟ ᱚᱱᱟ ᱡᱩᱫᱤ ᱟᱵᱚ ᱞᱟᱦᱟ ᱥᱮᱫ ᱵᱟᱝᱵᱚᱱ ᱤᱫᱤᱭᱟ ᱥᱮ ᱵᱟᱝᱵᱚᱱ ᱚᱞᱚᱜ ᱯᱟᱲᱦᱟᱜᱼᱟ ᱟᱵᱚᱣᱟᱜ ᱪᱤᱠᱟᱹᱛᱮ ᱱᱚᱣᱟ, ᱟᱵᱚᱣᱟᱜ ᱯᱟᱹᱨᱥᱤ ᱥᱮ ᱟᱵᱩᱣᱟᱜ ᱥᱟᱶᱛᱟ ᱞᱟᱦᱟ ᱪᱟᱞᱟᱜᱼᱟ ᱦᱮᱸᱥᱮ ᱵᱟᱝ
ᱚᱱᱮ
ᱚᱱᱟ ᱦᱚᱸ ᱞᱟᱹᱠᱛᱤ ᱠᱟᱱ ᱜᱮᱭᱟ ᱟᱫᱚ ᱟᱢ
ᱫᱟᱹᱭ ᱛᱟᱦᱚᱞᱮ ᱟᱯᱮ ᱥᱮᱫ ᱫᱚ ᱦᱩᱲᱩ ᱨᱚᱦᱚᱭ ᱠᱚᱫᱚ ᱮᱦᱚᱵ ᱮᱱᱟ ᱥᱮ ᱪᱮᱫ?
ᱦᱮᱸ ᱟᱞᱮ ᱥᱮᱫ ᱦᱚᱸ ᱱᱚᱜᱼᱚᱭ ᱫᱟᱜ ᱵᱟᱝ ᱫᱟᱜ ᱵᱟᱲᱟ ᱠᱟᱫᱟᱭ ᱛᱚ ᱟᱫᱚ ᱛᱳᱞᱟ ᱠᱚ ᱜᱤᱰᱤ ᱵᱟᱲᱟ ᱦᱩᱭ ᱠᱟᱱᱟ ᱟᱫᱚ ᱛᱤᱥᱟᱜ ᱚᱱᱟ ᱠᱚ ᱥᱮᱬᱟᱜᱼᱟ ᱦᱟᱨᱟ ᱫᱚ ᱦᱟᱨᱟ ᱦᱮᱡ ᱠᱟᱱᱟ ᱟᱫᱚ ᱫᱚᱥ ᱫᱤᱱ ᱜᱟᱱ ᱴᱟᱭᱤᱢᱮ ᱦᱟᱛᱟᱣᱟᱭ ᱦᱟᱸᱜ ᱚᱱᱟ ᱨᱚᱦᱚᱭ ᱵᱟᱲᱟᱛᱮ
ᱦᱩᱸ
ᱟᱫᱚ ᱟᱯᱮᱥᱮᱫ ᱫᱚ ᱱᱤᱛᱚᱜ ᱫᱚ ᱛᱤᱱᱟᱹᱜ ᱥᱤᱡᱤᱱ ᱠᱚ ᱪᱟᱥ ᱜᱮᱭᱟ
ᱱᱮᱛᱟᱨ ᱫᱚ ᱵᱟᱨ ᱥᱤᱡᱤᱱ ᱜᱮᱠᱚ ᱪᱟᱥᱮᱫᱼᱟ ᱠᱚ ᱱᱮᱛᱟᱨ ᱫᱚ ᱟᱫᱚ ᱥᱤᱞᱚ ᱠᱚ ᱦᱩᱭ ᱟᱠᱟᱱᱟ ᱛᱚ
ᱟᱫᱚ ᱵᱟᱨ ᱥᱤᱡᱤᱱ ᱜᱮ ᱪᱟᱥ ᱟᱞᱮ ᱥᱮᱫ ᱦᱚᱸ ᱵᱟᱨ ᱥᱤᱡᱤᱱ ᱜᱮ ᱟᱫᱚ ᱟᱞᱮ ᱥᱮᱫ ᱫᱚ ᱚᱱᱠᱟ ᱫᱟᱜ ᱨᱮᱱᱟᱜ ᱥᱩᱵᱤᱫᱷᱟ ᱵᱟᱹᱱᱩᱜᱼᱟ ᱾ ᱟᱨ ᱟᱸᱻ ᱠᱮᱱᱮᱞ ᱠᱚ ᱥᱮ ᱜᱟᱰᱟ ᱠᱚᱦᱚᱸ ᱥᱩᱨ ᱨᱮ ᱵᱟᱹᱱᱩᱜᱼᱟ ᱡᱟᱭᱦᱳᱠ ᱚᱱᱟ ᱢᱤᱱᱤ ᱠᱚ ᱟᱨ ᱥᱮᱞᱚ ᱠᱚ ᱛᱟᱦᱮᱸ ᱠᱟᱱ ᱛᱟᱦᱮᱸ ᱚᱱᱟ ᱠᱚᱛᱮᱜᱮ ᱪᱟᱥ ᱵᱟᱲᱟ ᱦᱩᱭᱩᱜ ᱠᱟᱱᱟ
ᱩᱸᱻ ᱫᱟᱹᱭ ᱛᱟᱦᱚᱞᱮ ᱟᱯᱮ ᱥᱮᱫ ᱫᱚ ᱜᱟᱰᱟ ᱠᱚ ᱢᱮᱱᱟᱜ ᱟᱥᱮ ᱵᱟᱝ?
ᱦᱮᱸ ᱜᱟᱰᱟ ᱠᱚᱫᱚ ᱢᱮᱱᱟᱜᱼᱟ ᱢᱮᱱᱠᱷᱟᱱ ᱥᱟᱺᱜᱤᱧ ᱨᱮ ᱢᱮᱱᱟᱜᱼᱟ
ᱚ ᱚᱱᱟ ᱠᱚᱫᱚ ᱚᱱᱟ ᱛᱮᱜᱮ ᱪᱟᱥᱵᱟᱥ ᱠᱚᱫᱚ ᱦᱩᱭᱩᱜ ᱜᱮᱭᱟ ᱥᱮ ᱵᱟᱝ
ᱮᱸ ᱪᱟᱥ-ᱵᱟᱥ ᱫᱚ ᱦᱩᱭᱩᱜ ᱜᱮᱭᱟ ᱚᱱᱠᱟ ᱫᱚ ᱵᱟᱝ
ᱚᱻ
ᱟᱫᱚ ᱟᱯᱮ ᱥᱮᱫ ᱫᱚ ᱤᱭᱟᱹ ᱪᱮᱫ ᱠᱚ ᱞᱟᱹᱭᱟ ᱵᱚ.. ᱪᱮᱫ ᱯᱚᱨᱚᱵᱽ ᱠᱚ ᱦᱩᱭ ᱵᱟᱲᱟᱜ ᱜᱮᱭᱟ?
ᱟᱞᱮ ᱥᱮᱫ ᱫᱚ ᱡᱷᱚᱛᱚ ᱞᱮᱠᱟᱱ ᱯᱚᱨᱚᱵᱽ ᱜᱮ ᱦᱩᱭᱩᱜ ᱜᱤᱭᱟ
ᱟᱫᱚ ᱥᱚᱦᱨᱟ... ᱥᱚᱨᱦᱟᱭ ᱯᱚᱨᱚᱵᱽ ᱠᱚᱯᱮ ᱢᱟᱱᱟᱣ ᱵᱟᱲᱟᱭ ᱜᱮᱭᱟ ᱥᱮ ᱵᱟᱝ-ᱟ
ᱦᱮᱸ ᱢᱟᱱᱟᱣ ᱫᱚᱞᱮ ᱢᱟᱱᱟᱣ ᱜᱮᱭᱟ ᱚᱱᱠᱟ ᱡᱟᱠ ᱡᱚᱢᱚᱠ ᱫᱷᱟᱹᱨᱤᱡ ᱫᱚ ᱵᱟᱝ ᱠᱤᱱᱛᱩ ᱢᱟᱱᱟᱣ ᱜᱮᱭᱟᱞᱮ
ᱦᱮᱸ ᱰᱟᱝᱨᱤ ᱠᱚ ᱢᱮᱱᱟᱜ ᱠᱚᱣᱟ ᱥᱮ ᱵᱟᱝᱟ ᱚᱱᱛᱮ?
ᱰᱟᱝᱨᱤ ᱠᱚᱦᱚᱸ ᱢᱮᱱᱟᱜ ᱠᱚ ᱜᱮᱭᱟ ᱾
ᱚᱸᱦ ᱚᱱᱟ ᱜᱮᱛᱚ ᱟᱵᱚᱨᱮᱱ ᱰᱟᱹᱝᱨᱤ ᱠᱚ ᱦᱚᱸ ᱟᱹᱥᱩᱞ ᱫᱚᱨᱠᱟᱨ ᱪᱮᱫᱟᱜ ᱥᱮ ᱟᱵᱚᱣᱟᱜ ᱱᱚᱶᱟ ᱥᱚᱨᱚᱦᱟᱭ ᱯᱚᱨᱚᱵᱽ ᱨᱮᱢᱟ ᱰᱟᱝᱨᱤ ᱠᱚᱦᱚᱸ ᱞᱟᱹᱠᱛᱤ ᱠᱟᱱᱟ ᱠᱚ ᱩᱱᱠᱩ ᱟᱵᱚ ᱥᱟᱨᱦᱟᱣ ᱵᱚᱱ ᱪᱟᱞᱟᱠᱚᱣᱟ ᱚᱱᱟ ᱥᱟᱶᱛᱮ ᱚᱲᱟᱜ ᱨᱮᱱ ᱡᱟᱦᱟᱸᱭ ᱟᱸᱻ ᱢᱤᱥᱨᱟ ᱠᱚ ᱥᱮ ᱯᱮᱲᱟ ᱠᱚᱠᱚ ᱢᱮᱱᱟᱜ ᱠᱚᱛᱟ ᱵᱚᱱᱟ ᱩᱱᱠᱩ ᱠᱚ ᱵᱚᱱ ᱱᱮᱣᱛᱟ ᱠᱚᱣᱟ ᱥᱚᱦᱨᱟᱭ ᱨᱮ ᱟᱫᱚ ᱵᱚᱱ ᱨᱟᱹᱥᱠᱟᱹ ᱦᱚᱸ ᱥᱟᱱᱟᱢ ᱠᱚ ᱢᱤᱫ ᱥᱟᱶ ᱛᱮᱵᱚᱱ ᱨᱟᱹᱥᱠᱟᱹᱭᱟ
ᱦᱩᱸ ᱦᱩᱸ ᱰᱟᱝᱨᱤ ᱫᱚ ᱞᱟᱹᱠᱛᱤ ᱜᱮᱭᱟ ᱠᱚ
ᱟᱫᱚ ᱤᱧᱟᱹᱜ ᱢᱤᱫᱴᱟᱝ ᱠᱩᱠ.... ᱠᱩᱞᱤ ᱛᱟᱦᱮᱸ ᱠᱟᱱᱟ ᱡᱟᱦᱟᱸ ᱫᱚ ᱟᱵᱚ ᱚᱱᱮ ᱦᱟᱺᱰᱤ ᱢᱟᱛᱚ ᱫᱚᱦᱚᱭ ᱜᱮᱭᱟᱵᱚᱱ ᱟᱫᱚ ᱦᱟᱺᱰᱤ ᱢᱟᱛᱚ ᱵᱚᱸᱜᱟᱜ ᱵᱩᱨᱩᱜ ᱨᱮᱜᱮ ᱞᱟᱜᱟᱜᱼᱟ ᱟᱨ ᱚᱱᱟ ᱵᱚᱸᱜᱟ ᱥᱟᱨᱮᱡ ᱦᱟᱺᱰᱤ ᱜᱮ ᱟᱵᱚ ᱵᱚᱱ ᱧᱩᱭᱟ ᱢᱮᱱᱠᱷᱟᱱ ᱱᱤᱛᱚᱜ ᱧᱮᱞᱚᱜ ᱠᱟᱱᱟ ᱡᱮ ᱚᱱᱟ ᱧᱩ ᱟᱛᱮᱫ ᱦᱚᱲ ᱠᱚ ᱢᱟᱱᱮ ᱦᱟ ᱦᱟᱴ ᱯᱟᱛᱟ ᱠᱚᱨᱮ ᱠᱚ ᱟᱠᱷᱨᱤᱧᱮᱫᱟ ᱚᱱᱟ ᱧᱩ ᱵᱩᱞ ᱟᱛᱮ ᱠᱷᱟᱹᱯᱟᱹᱨᱤᱜ ᱠᱟᱱᱟ ᱠᱚ ᱟᱫᱚ ᱚᱱᱟ ᱱᱤᱭᱮ ᱟᱢ ᱪᱮᱫ ᱮᱢ ᱞᱟᱹᱭ ᱛᱮᱱᱟᱜ
ᱩᱜ ᱦᱟᱺᱰᱤ ᱢᱟ ᱟᱵᱚᱣᱟᱜ ᱥᱟᱶᱛᱟ ᱨᱮᱫᱚ ᱢᱮᱱᱟᱜ ᱟᱠᱟᱫ ᱜᱮᱭᱟ ᱢᱮᱱᱠᱷᱟᱱ ᱫᱚ ᱦᱟᱴ ᱯᱟᱴᱟ ᱦᱟᱴ ᱯᱟᱴᱟᱨᱮ ᱡᱮᱢᱚᱱ ᱟᱹᱛᱷᱟᱹᱲᱤ ᱜᱮᱵᱚᱱ ᱵᱮᱵᱚᱦᱟᱨᱮᱫᱟ ᱚᱱᱟ ᱫᱚ ᱵᱟᱝ ᱩᱪᱤᱛ ᱛᱟᱵᱚᱱᱟ ᱛᱚ ᱚᱱᱟᱜᱮ ᱟᱵᱚ ᱫᱚ ᱯᱟᱹᱦᱤᱞ ᱵᱤᱫᱟᱹᱞ ᱠᱷᱚᱱᱟᱜ ᱜᱮ ᱢᱟᱱᱮ ᱟᱹᱜᱩᱭᱮᱫᱟᱵᱚᱱ ᱡᱮ ᱚᱱᱟᱛᱮᱜᱮ ᱢᱟᱱᱮ ᱵᱚᱸᱜᱟ ᱵᱳᱨᱳ ᱠᱚᱵᱚᱱ ᱫᱮᱵᱟᱥᱮᱵᱟᱭᱮᱫ ᱠᱚᱣᱟ
ᱦᱮᱸ ᱮᱠᱫᱚᱢ ᱟᱨ ᱚᱱᱟ ᱦᱚᱸ ᱞᱟᱠ ᱛᱤ ᱟᱠᱟᱱᱟ ᱦᱟᱺᱰᱤ ᱫᱚ ᱟᱵᱚᱣᱟᱜ ᱥᱟᱶᱛᱟ ᱨᱮ ᱪᱮᱫᱟᱜ ᱥᱮ ᱦᱟᱯᱲᱟᱢ ᱠᱚ ᱵᱤᱫᱟᱹᱞ ᱠᱷᱚᱱᱟᱜ ᱜᱮ ᱚᱱᱟ ᱫᱚ ᱦᱮᱡ ᱟᱹᱜᱩ ᱟᱠᱟᱱᱟ ᱟᱨ ᱚᱱᱟ ᱟᱵᱚ ᱱᱤᱛᱚᱜ ᱱᱤᱛᱚᱜ ᱵᱟᱹᱲᱤᱡ ᱵᱚᱱ ᱵᱮᱵᱚᱦᱟᱨᱮᱫᱟ ᱡᱟᱦᱟᱸ ᱫᱚ ᱚᱱᱮ ᱧᱩ ᱵᱩᱞ ᱟᱛᱮᱫ ᱵᱚᱱ ᱜᱚᱴᱟ ᱵᱚᱱ ᱜᱤᱛᱤᱡ ᱟᱹᱪᱩᱨᱚᱜ ᱠᱟᱱᱟ ᱚᱱᱠᱟ ᱫᱚ ᱵᱟᱝ ᱵᱮᱥ ᱜᱮᱭᱟ
ᱦᱳᱭ
ᱱᱚᱝᱠᱟ ᱦᱚᱸ ᱡᱮ ᱟᱵᱚᱣᱟᱜ ᱥᱟᱶᱛᱟᱨᱮ ᱢᱮᱱᱟᱜᱼᱟ ᱟᱭᱢᱟ ᱨᱚᱠᱚᱢᱟᱜ ᱮᱱᱮᱡ ᱥᱮᱨᱮᱧ ᱫᱚᱝ ᱞᱟᱜᱽᱬᱮ ᱵᱟᱦᱟ ᱯᱚᱨᱚᱵᱽ ᱠᱚᱨᱮ ᱦᱚᱸᱵᱚᱱ ᱮᱱᱮᱡ ᱥᱮᱨᱮᱧ ᱜᱮᱭᱟ ᱢᱮᱱᱠᱷᱟᱱ ᱱᱤᱛᱚᱜ ᱧᱮᱞᱚᱜ ᱠᱟᱱᱟ ᱡᱮ ᱚᱱᱮ ᱡᱮ ᱠᱚ ᱮᱱᱮᱡ ᱰᱤᱡᱮ ᱛᱮᱠᱚ ᱮᱱᱮᱡ ᱵᱟᱲᱟᱭᱮᱫᱟ ᱡᱟᱦᱟᱸ ᱫᱚ ᱟᱵᱚᱣᱟᱜ ᱥᱟᱶᱛᱟ ᱚᱱᱟᱛᱮ ᱟᱹᱰᱤᱜᱟᱱ ᱞᱟᱛᱟᱨ ᱥᱮᱫ ᱜᱮ ᱟᱬᱜᱚᱱ ᱠᱟᱱᱟ ᱟᱨ ᱮᱴᱟᱜ ᱯᱟᱹᱨᱤᱥ ᱨᱮᱱ ᱦᱚᱲ ᱠᱚᱦᱚᱸ ᱟᱵᱚ ᱠᱷᱟᱨᱟᱯ ᱢᱮᱸᱫ ᱛᱮᱠᱚ ᱧᱮᱞᱮᱫ ᱵᱚᱱᱟ
ᱟᱵᱚ ᱵᱚᱱ ᱪᱟᱭᱟ ᱡᱟᱛᱮ ᱚᱱᱟ ᱰᱤᱡᱮ ᱞᱟᱜᱽᱬᱮ ᱠᱚᱫᱚ ᱡᱟᱛᱮ ᱵᱚᱱ ᱟᱵᱚ ᱵᱚᱱ ᱵᱟᱝᱵᱚᱱ ᱚᱱᱟ ᱨᱮᱵᱚᱱ ᱵᱟᱵᱚᱱ ᱪᱟᱞᱟᱣ ᱫᱟᱲᱮᱭᱟᱜᱼᱟ ᱴᱟᱢᱟᱠ ᱛᱩᱢᱫᱟᱜ ᱛᱮᱵᱚᱱ ᱡᱟᱛᱮ ᱞᱟᱦᱟ ᱥᱮᱫ ᱵᱩᱱ ᱞᱟᱦᱟ ᱤᱫᱤᱜ ᱢᱟ ᱚᱱᱟ ᱜᱮᱵᱚᱱ ᱪᱟᱹᱭᱟ
ᱦᱮᱸ ᱚᱱᱟ ᱢᱟᱛᱚ ᱫᱚᱨᱠᱟᱨ ᱜᱮᱭᱟ
ᱟᱫᱚ ᱟᱯᱮᱥᱮᱫ ᱫᱚ ᱚᱱᱠᱟ ᱰᱤᱡᱮ ᱞᱟᱝᱽᱬᱮ ᱤᱱᱟᱹ ᱠᱚᱫᱚ ᱦᱩᱭ ᱵᱟᱲᱟᱜ ᱜᱮᱭᱟ ᱥᱮ ᱵᱟᱝᱟ
ᱵᱟᱝ ᱵᱟᱝᱟ ᱚᱱᱠᱟ ᱫᱚ ᱵᱟᱝᱞᱮ ᱵᱟᱝᱞᱮ ᱠᱚᱨᱟᱣ ᱜᱮᱭᱟ ᱟᱞᱮ ᱫᱚ ᱴᱟᱢᱟᱠ ᱛᱩᱢᱫᱟᱜ ᱟᱛᱮᱫ ᱜᱮᱞᱮ ᱢᱟᱱᱟᱣ ᱜᱮᱭᱟᱞᱮ
ᱦᱮᱸ ᱚᱱᱟᱛᱮ ᱟᱭᱢᱟ ᱥᱟᱨᱦᱟᱣ ᱟᱯᱮ ᱥᱟᱶᱛᱟ ᱨᱮᱱᱟᱜ ᱱᱤᱱᱟᱹᱜ ᱟᱵᱚᱣᱟᱜ ᱟᱹᱨᱤᱪᱟᱹᱞᱤ ᱞᱟᱭᱼᱞᱟᱠᱪᱟᱨ ᱯᱮ ᱥᱟᱵ ᱫᱚᱦᱚ ᱟᱠᱟᱫᱟ ᱵᱟᱹᱲᱤᱡ ᱚᱨᱥᱚᱝ ᱚᱸᱰᱮ ᱵᱟᱯᱮ ᱦᱮᱡ ᱫᱚᱦᱚ ᱦᱚᱪᱚ ᱠᱟᱫᱟ ᱛᱚ ᱚᱱᱟᱜᱮ ᱥᱟᱱᱟᱢ ᱦᱚᱲ ᱵᱚᱱ ᱠᱷᱚᱡᱚᱜᱼᱟ ᱟᱵᱚᱣᱟᱜ ᱥᱟᱶᱛᱟ ᱡᱮᱱᱚ ᱵᱷᱟᱜᱮ ᱛᱟᱦᱮᱱ ᱢᱟ ᱦᱮᱸ ᱥᱮ ᱵᱟᱝᱟ ᱟᱫᱚ ᱥᱟᱶᱛᱟ ᱵᱟᱨᱮᱛᱮ ᱱᱟᱥᱮᱱᱟᱜ ᱟᱢᱦᱚ ᱡᱩᱫᱤ ᱱᱟᱯᱟᱭ ᱠᱟᱛᱷᱟ ᱠᱚᱢ ᱞᱟᱹᱭ ᱥᱚᱫᱚᱨ ᱠᱮᱫᱼᱟ ᱡᱮ ᱟᱵᱚᱣᱟᱜ ᱚᱠᱟ ᱞᱮᱠᱟᱛᱮ ᱥᱟᱶᱛᱟ ᱵᱮᱥ ᱛᱟᱦᱮᱱᱟ
ᱦᱩᱸ ᱵᱟᱦᱟ ᱯᱚᱨᱚᱵᱽ ᱚᱠᱟᱞᱮᱠᱟ ᱦᱩᱭᱩᱜ ᱜᱮᱭᱟ ᱟᱯᱮᱥᱮᱫ
ᱦᱮᱸ ᱵᱟᱦᱟ ᱯᱚᱨᱚᱵᱽ ᱫᱚ ᱵᱮᱥ ᱜᱮ ᱦᱩᱭᱩᱜ ᱜᱮᱭᱟ ᱮᱸ ᱵᱟᱦᱟ ᱵᱚᱸᱜᱟ ᱯᱷᱟᱹᱜᱩᱱ ᱵᱚᱸᱜᱟ ᱨᱮᱞᱮ ᱢᱟᱱᱟᱣ ᱜᱮᱭᱟ ᱵᱟᱦᱟ ᱵᱚᱸᱜᱟ ᱫᱚ ᱟᱫᱚ ᱟᱯᱮ ᱥᱮᱫ ᱫᱚ
ᱟᱞᱮᱥᱮᱫ ᱦᱚᱸ ᱢᱟᱱᱟᱣ ᱫᱚᱞᱮ ᱢᱟᱱᱟᱣ ᱜᱮᱭᱟ ᱵᱷᱟᱜᱮ ᱜᱮ
ᱦᱮᱸ ᱟᱫᱚ ᱟᱯᱮ ᱥᱮᱫ ᱫᱚ ᱢᱟᱜᱢᱚᱬᱮ ᱠᱚ ᱫᱚ ᱦᱩᱭ ᱵᱟᱲᱟᱜ ᱟᱥᱮ ᱵᱟᱝᱼᱟ
ᱢᱟᱜ ᱢᱚᱬᱮ ᱦᱩᱭᱩᱜ ᱜᱮᱛᱟᱞᱮᱭᱟ ᱟᱞᱮᱥᱮᱫ ᱦᱚᱸ
ᱚ ᱟᱯᱮᱫᱚ ᱟᱫᱚ ᱢᱚᱬᱮ ᱥᱮᱨᱢᱟ ᱨᱮ ᱢᱤᱫ ᱫᱷᱟᱣ ᱯᱮ ᱢᱟᱜ ᱢᱚᱬᱮᱜ ᱜᱮᱭᱟ ᱥᱮ ᱥᱮᱨᱢᱟ ᱠᱤ ᱥᱮᱨᱢᱟ
ᱦᱚᱸ ᱢᱚᱬᱮ ᱥᱮᱨᱢᱟ ᱨᱮ ᱢᱤᱫ ᱫᱷᱟᱣ ᱞᱮ ᱢᱟᱜ ᱢᱚᱬᱮᱜ ᱜᱮᱭᱟ
ᱚ ᱵᱷᱟᱜᱮ ᱚᱱᱟᱜᱮ ᱚᱱᱟ ᱦᱚᱸ ᱫᱚᱨ ᱠᱟᱨ ᱦᱮᱸ ᱟᱞᱮ ᱥᱮᱫ ᱦᱚᱸ ᱢᱚᱬᱮ ᱥᱮᱨᱢᱟ ᱨᱮ ᱢᱤᱫ ᱫᱷᱟᱣ ᱜᱮᱭᱟ ᱟᱨ ᱚᱱᱟ ᱢᱚᱬᱮ ᱥᱮᱨᱢᱟ ᱨᱮ ᱢᱤᱫ ᱫᱷᱟᱣ ᱜᱮ ᱞᱟᱹᱠᱛᱤ ᱫᱚ ᱠᱟᱱᱟ ᱪᱮᱫᱟᱜ ᱥᱮ ᱯᱟᱹᱦᱤᱞ ᱦᱟᱯᱲᱟᱢ ᱠᱚᱠᱚ ᱞᱟᱹᱭ ᱦᱚᱴᱚ ᱠᱟᱫᱟ ᱡᱮ ᱢᱟᱜ ᱢᱚᱬᱮ ᱫᱚ ᱢᱚᱬᱮ ᱥᱮᱨᱢᱟ ᱜᱮ ᱢᱤᱫ ᱫᱷᱟᱣ ᱦᱳᱭᱳᱜᱼᱟ
ᱟᱨ ᱟᱫᱚᱢ ᱴᱚᱴᱷᱟ ᱠᱚᱨᱮ ᱫᱚ ᱵᱚᱪᱷᱚᱨ ᱵᱚᱪᱷᱚᱨ ᱠᱚ ᱢᱟᱜ ᱢᱚᱬᱮᱜ ᱠᱟᱱᱟ ᱠᱚ
ᱦᱮᱸ ᱟᱫᱚ ᱚᱠᱚᱭ ᱚᱠᱟ ᱥᱮᱫ ᱚᱠᱟ ᱞᱮᱠᱟ ᱦᱟᱸᱜ ᱡᱮᱢᱚᱱ ᱥᱚᱨᱦᱟᱭ ᱯᱚᱨᱚ ᱚᱱᱟ ᱥᱚᱨᱦᱟᱭ ᱦᱚᱸ ᱡᱮᱢᱚᱱ ᱥᱚᱨᱦᱟᱭ ᱪᱟᱸᱫᱳ ᱠᱚ ᱥᱚᱨᱦᱟᱭᱚᱜ-ᱟ ᱟᱨᱚ ᱯᱩᱥ ᱵᱚᱸᱜᱟ ᱦᱚᱸᱠᱚ ᱥᱚᱨᱦᱟᱭᱚᱜᱼᱟ ᱟᱫᱚ ᱜᱚᱴᱟ ᱥᱮᱫ ᱢᱟ ᱥᱚᱢᱟᱱ ᱵᱟᱝᱼᱟ ᱥᱮ
ᱦᱳᱭ
ᱦᱚᱸ ᱚᱱᱟᱜᱮ ᱟᱫᱚ ᱟᱵᱚᱣᱟᱜ ᱫᱚ ᱥᱟᱶᱛᱟ ᱨᱮᱫᱚ ᱮᱠᱤ ᱵᱚᱸᱜᱟ ᱵᱩᱨᱩ ᱜᱮ ᱢᱮᱱᱟᱜᱼᱟ ᱢᱮᱱᱠᱷᱟᱱ ᱚᱱᱟ ᱨᱮᱱᱟᱜ ᱢᱟᱱᱟᱣ ᱨᱮᱱᱟᱜ ᱫᱷᱚᱨᱚᱱ ᱴᱟᱜ ᱟᱞᱟᱫᱟ ᱟᱞᱟᱫᱟ ᱚᱠᱟ ᱚᱠᱟ ᱴᱚᱴᱷᱟ ᱨᱮᱫᱚ ᱚᱠᱟᱞᱮᱠᱟ
ᱫᱟᱸᱥᱟᱭ ᱯᱚᱨᱚᱵᱽ ᱠᱚᱯᱮ ᱢᱟᱱᱟᱣ ᱜᱮᱭᱟ ᱥᱮ ᱵᱟᱝ ᱛᱟᱦᱚᱞᱮ
ᱦᱮᱸ ᱫᱟᱸᱥᱟᱭ ᱯᱚᱨᱚᱵᱽ ᱦᱚᱸᱞᱮ ᱢᱟᱱᱟᱣ ᱵᱟᱲᱟᱭ ᱜᱮᱭᱟ ᱟᱫᱚ ᱟᱯᱮ ᱥᱮᱫ ᱦᱚᱸᱠᱚ ᱢᱟᱱᱟᱣ ᱜᱮᱭᱟ ᱥᱮ ᱵᱟᱝ-ᱟ ᱟᱨ ᱪᱮᱫ ᱞᱮᱠᱟ ᱠᱚ ᱥᱟᱪ ᱠᱚᱜᱼᱟ
ᱟᱞᱮ ᱥᱮᱫ ᱦᱚᱸᱠᱚ ᱢᱟᱱᱟᱣ ᱜᱮᱭᱟ ᱠᱚ
ᱚ ᱟᱫᱚ ᱫᱟᱸᱥᱟᱭ ᱨᱮᱫᱚ ᱚᱠᱟ ᱞᱮᱠᱟᱱ ᱥᱟᱯᱟᱵ ᱥᱮ ᱥᱟᱛ ᱥᱤᱝᱜᱟᱹᱨ ᱠᱚᱠᱚ ᱦᱚᱨᱚᱜ ᱠᱟᱜᱼᱟ ᱟᱯᱮ ᱥᱮᱫ ᱫᱚ
ᱤᱱᱜ ᱥᱟᱡᱽ ᱥᱤᱸᱜᱟᱹᱲ ᱠᱚᱜᱼᱟ ᱠᱚ ᱠᱩᱲᱤ ᱜᱤᱫᱽᱨᱟᱹ ᱞᱮᱠᱟ ᱠᱚ ᱥᱟᱡᱟᱣ ᱠᱚᱜᱼᱟ ᱠᱚ
ᱦᱮᱸ
ᱟᱯᱮ ᱥᱮᱫ ᱫᱚ ᱚᱠᱟ ᱞᱮᱠᱟ ᱠᱚ ᱥᱟᱡᱟᱣ ᱠᱚᱜᱼᱟ
ᱟᱞᱮ ᱥᱮᱫ ᱦᱚᱸ ᱚᱱᱠᱟ ᱛᱤᱨᱞᱟᱹ ᱟᱵᱚ ᱠᱩᱲᱤ ᱦᱚᱯᱚᱱᱟᱜ ᱟ ᱥᱟᱹᱲᱤ ᱠᱚ ᱵᱟᱸᱫᱮ ᱟᱛᱮᱫ ᱥᱮ ᱟᱵᱚᱣᱟᱜ ᱡᱟᱦᱟᱸ ᱦᱚᱨᱚᱜ ᱵᱟᱸᱫᱮ ᱨᱮ ᱢᱮᱱᱟᱜ ᱛᱟᱵᱚᱱᱟ ᱚᱱᱟ ᱠᱚ ᱛᱟᱯᱚᱨᱮ ᱢᱤᱢᱤᱫ ᱥᱮᱫ ᱫᱚ ᱴᱟᱢᱟᱠ ᱛᱩᱢᱫᱟᱜ ᱦᱚᱸ ᱟᱨ ᱟᱞᱮ ᱥᱮᱫ ᱫᱚ ᱚᱱᱟ ᱛᱷᱟᱹᱨᱤ ᱠᱟᱥᱟ ᱛᱷᱟᱹᱨᱤ ᱛᱟᱯᱚᱨᱮ ᱵᱷᱩᱣᱟᱹᱝ ᱟᱨ ᱠᱚᱨᱛᱟᱞ ᱚᱱᱟ ᱠᱚ ᱤᱫᱤ ᱠᱟᱛᱮᱫ ᱠᱚ ᱫᱟᱸᱥᱟᱭ ᱠᱚ ᱮᱱᱮᱜ-ᱟ
ᱚ
ᱟᱫᱚ ᱟᱢᱫᱚ ᱟᱵᱚᱣᱟᱜ ᱱᱚᱣᱟ ᱥᱟᱶᱛᱟ ᱨᱮ ᱢᱮᱱᱟᱜ ᱮᱱᱮᱡ ᱥᱮᱨᱮᱧ ᱞᱟᱭ ᱞᱟᱠ ᱚᱱᱟ ᱠᱚᱢ ᱠᱩᱥᱤᱭᱟᱜ ᱜᱮᱭᱟ ᱥᱮ ᱵᱟᱝ-ᱟ ᱟᱨ ᱛᱤᱱᱟᱹᱜ ᱴᱟᱜ ᱮᱢ ᱠᱩᱥᱤᱭᱟᱜ ᱜᱮᱭᱟ
ᱦᱚᱧ ᱠᱩᱥᱤᱭᱟᱜ ᱜᱮᱭᱟ ᱟᱵᱚᱣᱟᱜ ᱥᱟᱱᱛᱟᱲ ᱥᱟᱶᱛᱟ ᱫᱚ ᱟᱨ ᱞᱟᱭ ᱞᱟᱠᱪᱟᱨ ᱟᱹᱰᱤ ᱱᱟᱯᱟᱭ ᱜᱮᱭᱟ, ᱟᱢ ᱚᱠᱟᱞᱮᱠᱟᱢ ᱠᱩᱥᱤᱭᱟᱜ-ᱟ ᱥᱮ ᱵᱟᱝ
ᱦᱮᱸ ᱤᱧᱦᱩᱧ ᱠᱩᱥᱤᱭᱟᱜ ᱜᱮᱭᱟ ᱪᱮᱫᱟᱜ ᱥᱮ ᱟᱵᱚ ᱫᱚ ᱥᱟᱱᱛᱟᱲ ᱠᱟᱱᱟ ᱵᱚᱱ ᱟᱵᱚᱣᱟᱜ ᱥᱟᱶᱛᱟ ᱨᱮ ᱡᱟᱦᱟᱸ ᱛᱤᱱᱟᱹᱜ ᱟᱹᱨᱤᱪᱟᱹᱞᱤ ᱞᱟᱭᱼᱞᱟᱠᱪᱟᱨ ᱠᱚ ᱢᱮᱱᱟᱜᱼᱟ ᱚᱱᱟ ᱠᱚ ᱡᱩᱫᱤ ᱟᱵᱚ ᱵᱟᱝᱵᱚᱱ ᱠᱩᱥᱤ- ᱛᱟᱦᱚᱞᱮ ᱟᱵᱚ ᱪᱤᱠᱟᱹ ᱛᱮᱵᱚᱱ ᱞᱟᱦᱟᱜᱼᱟ ᱚᱱᱟ ᱢᱟᱛᱚ ᱠᱩᱥᱤᱜᱮ ᱞᱟᱹᱠᱛᱤ ᱠᱟᱱᱟ ᱟᱨ ᱚᱱᱟ ᱚᱱᱟ ᱟᱹᱨᱤᱪᱟᱹᱞᱤ ᱥᱮ ᱵᱚᱸᱜᱟ ᱵᱩᱨᱩ ᱠᱚᱨᱮ ᱦᱚᱸ ᱟᱵᱚ ᱫᱚ ᱥᱮᱞᱮᱫ ᱫᱚ ᱛᱟᱦᱮᱸ ᱫᱚᱨᱠᱟᱨ
ᱦᱩᱸ
ᱟᱫᱚ ᱛᱟᱦᱚᱞᱮ ᱚᱲᱟᱜ ᱦᱚᱲ ᱠᱚᱫᱚ ᱵᱮᱥ ᱵᱟᱲᱟ ᱜᱮ
ᱦᱮᱸ ᱚᱲᱟᱜ ᱦᱚᱲ ᱠᱚᱫᱚ ᱵᱮᱥ ᱵᱟᱲᱟ ᱜᱮᱭᱟ ᱠᱚ
ᱦᱮᱸ ᱱᱚᱝᱠᱟ ᱜᱮ ᱵᱮᱥ ᱛᱮᱠᱚ ᱛᱟᱦᱮᱸ ᱠᱚᱜ ᱢᱟ, ᱱᱚᱣᱟ ᱜᱮᱵᱚᱱ ᱠᱷᱚᱡᱚᱜ-ᱟ ᱟᱫᱚ ᱛᱟᱦᱚᱞᱮ ᱟᱯᱮ ᱥᱮᱫ ᱫᱚ ᱪᱟᱥᱵᱟᱥ ᱫᱚ ᱚᱱᱮ ᱡᱮ ᱪᱟᱥ ᱟᱠᱚ ᱟᱫᱚ ᱥᱟᱨ ᱨᱟᱱ ᱠᱚᱫᱚ ᱠᱚ ᱮᱢᱟᱜ ᱟᱥᱮ ᱟᱵᱚᱱᱟ ᱚᱱᱟ ᱡᱟᱦᱟᱸ ᱟᱵᱚ ᱯᱟᱹᱦᱤᱞ ᱦᱟᱯᱲᱟᱢ ᱠᱚᱠᱚ ᱪᱟᱥ ᱛᱟᱦᱮᱸᱫ ᱡᱮᱱᱚ ᱤᱭᱟᱹ ᱜᱩᱨᱩᱡ ᱠᱚ ᱤᱭᱟᱹ ᱥᱚᱵᱽᱡᱤ ᱨᱮᱱᱟᱜ ᱪᱚᱠᱟᱜ ᱠᱚ ᱤᱭᱟᱹ ᱛᱮ ᱥᱟᱨ ᱠᱚ ᱵᱮᱱᱟᱣᱟ ᱚᱱᱠᱟ ᱠᱚ ᱪᱟᱥ ᱜᱮᱭᱟ ᱟᱯᱮᱥᱮᱫ ᱫᱚ
ᱱᱮᱛᱟᱨ ᱫᱚ ᱜᱩᱨᱤᱡ ᱫᱚ ᱜᱩᱨᱤᱡ ᱢᱟ ᱞᱟᱜᱟᱜ ᱠᱟᱱ ᱜᱮᱭᱟ ᱟᱨ ᱱᱚᱜ-ᱚᱱᱮ ᱡᱮ ᱡᱟᱦᱟᱸᱢ ᱞᱟᱹᱭ ᱦᱚᱪᱚ ᱠᱮᱜ-ᱟ ᱮᱸ ᱪᱚᱠᱟᱜ ᱛᱮᱜ ᱠᱚ ᱚᱱᱟ ᱫᱚ ᱱᱮᱛᱟᱨ ᱫᱚ ᱟᱫᱚ ᱪᱟᱵᱟ ᱞᱮᱠᱟ ᱜᱮ ᱟᱫᱚ ᱥᱟᱨ ᱢᱚᱥᱞᱟ ᱠᱚᱜᱮ ᱞᱟᱜᱟᱜ ᱠᱟᱱᱟ ᱱᱮᱛᱟᱨ ᱫᱚ ᱵᱟᱝᱠᱷᱟᱱ ᱫᱚ ᱚᱱᱠᱟ ᱞᱟᱦᱟ ᱞᱮᱠᱟ ᱡᱮᱢᱚᱱ ᱯᱟᱹᱦᱤᱞ ᱨᱮᱫᱚ ᱦᱩᱲᱩ ᱠᱚ ᱦᱩᱭᱩᱜ ᱛᱟᱦᱮᱸᱫ-ᱟ ᱡᱟᱹᱥᱛᱤ ᱠᱟᱛᱮᱜ ᱚᱱᱠᱟ ᱫᱚ ᱱᱮᱛᱟᱨ ᱫᱚ ᱟᱫᱚ ᱵᱟᱝ ᱦᱳᱭᱳᱜ ᱠᱟᱱᱟ
ᱦᱮᱸ ᱟᱫᱚ ᱠᱟᱹᱡ ᱠᱟᱹᱡ ᱛᱮ ᱟᱫ ᱤᱫᱤᱜ ᱠᱟᱱ ᱛᱟᱵᱚᱱᱟ ᱥᱮ ᱟᱫᱚ ᱟᱵᱚ ᱚᱱᱟ ᱫᱚ ᱥᱟᱵ ᱫᱚᱦᱚ ᱞᱟᱹᱜᱤᱫ ᱫᱚ ᱠᱩᱨᱩᱢᱩᱴᱩ ᱦᱩᱭᱩᱜ ᱛᱟᱵᱚᱱᱟ ᱪᱮᱫᱟᱜ ᱥᱮ ᱟᱵᱚ ᱵᱟᱵᱚᱱ ᱥᱟᱵ ᱫᱚᱦᱚ ᱞᱮᱠᱟᱱ ᱟᱵᱚᱣᱟᱜ ᱥᱟᱶᱛᱟ ᱪᱮᱫ ᱪᱮᱫ ᱛᱟᱦᱮᱸ ᱠᱟᱱᱟ ᱚᱱᱟ ᱡᱟᱦᱟᱸᱭ ᱱᱟᱣᱟ ᱯᱤᱲᱦᱤ ᱠᱚ ᱦᱤᱡᱩᱜ-ᱟ ᱩᱱᱠᱩ ᱵᱟᱝᱠᱚ ᱧᱮᱞ ᱫᱟᱲᱮᱭᱟᱜᱼᱟ ᱥᱮ ᱵᱟᱵᱚᱱ ᱞᱟᱹᱭ ᱥᱚᱫᱚᱨ ᱫᱟᱲᱮᱭᱟ ᱠᱚᱣᱟ ᱡᱩᱫᱤ ᱟᱵᱚ ᱵᱟᱵᱚᱱ ᱪᱮᱫ ᱠᱷᱟᱡ
ᱦᱳᱭ